ᱦᱮᱞᱳ ᱾
ᱡᱚᱦᱟᱨ ᱜᱮ ᱵᱚᱭᱦᱟ ᱾
ᱦᱮᱸ ᱛᱚ ᱵᱚᱭᱦᱟ ᱡᱚᱦᱟᱨ ᱜᱮ ᱞᱟᱹᱭ ᱫᱟᱞᱤᱧ ᱠᱟᱹᱴᱤᱡ ᱵᱮᱠᱜᱨᱟᱣᱩᱱᱰ ᱨᱮᱱᱟᱜ ᱠᱟᱴᱤᱡ ᱨᱚᱲ ᱠᱚ ᱟᱸᱡᱚᱢᱚᱜ ᱠᱟᱱ ᱫᱚ ᱾
ᱵᱮᱠᱜᱨᱟᱣᱩᱱᱰ ᱨᱮᱱᱟᱜ ᱨᱚᱲ ᱟᱸᱡᱚᱢᱚᱜ ᱠᱟᱱ ᱛᱟᱦᱮᱸᱫ ᱮᱸ ᱚᱱᱟ ᱫᱚ ᱼᱼ ᱢᱮᱱᱟᱜ ᱠᱚᱣᱟ ᱥᱮ ᱜᱟᱛᱮ ᱠᱚᱲᱟ ᱜᱤᱫᱽᱨᱟᱹ ᱾
ᱟᱪᱪᱷᱟ ᱟᱪᱪᱷᱟ ᱦᱮᱸᱛᱚ ᱟᱞᱚᱵᱤᱱ ᱟᱸᱡᱚᱢ ᱦᱚᱪᱚᱣᱟᱜᱼᱟ ᱞᱟᱹᱭ ᱫᱟᱞᱤᱧ ᱾ ᱥᱟᱭᱤᱰ ᱧᱚᱜ ᱨᱮ ᱠᱟᱹᱴᱤᱡ ᱦᱮᱸ ᱛᱚ ᱦᱮᱸ ᱾ ᱵᱟᱠᱷᱟᱱ ᱨᱤᱡᱮᱠᱴᱚᱜᱼᱟ ᱥᱮ ᱾
ᱚᱻ
ᱦᱮᱸ ᱛᱚ ᱦᱮᱸ ᱛᱚ ᱞᱟᱹᱭᱫᱟᱹᱧ ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟ ᱜᱮ ᱾
ᱦᱮᱸ ᱛᱚ ᱡᱚᱢ ᱵᱟᱲᱟ ᱠᱚᱫᱚ ᱦᱩᱭᱱᱟ ᱥᱮ ᱟᱹᱣᱨᱤᱭᱟ?
ᱡᱚᱢ ᱵᱟᱲᱟ ᱠᱚᱫᱚ ᱫᱮᱨᱤ ᱜᱮᱭᱟ ᱫᱚᱥᱴᱟ ᱠᱚ ᱥᱮᱫ ᱡᱚᱢ ᱵᱟᱲᱟ ᱦᱩᱭᱩᱜ ᱜᱮᱭᱟ ᱾
ᱟᱪᱪᱷᱟ ᱟᱪᱪᱷᱟ ᱦᱮᱸ ᱛᱚ ᱾
ᱱᱟᱯᱟᱭ ᱵᱟᱲᱟ ᱜᱮᱭᱟ ᱯᱮ ᱥᱮ?
ᱦᱩᱸᱻ ᱱᱟᱯᱟᱭ ᱵᱟᱲᱟ ᱜᱮ ᱟᱯᱮ ᱚᱲᱟᱜ ᱠᱚᱨᱮ ᱱᱟᱯᱟᱭ ᱵᱟᱲᱟ ᱜᱮᱭᱟ ᱠᱚ?
ᱦᱮᱸ ᱛᱚ ᱦᱮᱸ ᱱᱟᱯᱟᱭ ᱵᱟᱲᱟ ᱜᱮᱭᱟᱞᱮ ᱾
ᱟᱨ ᱼᱼ ᱪᱟᱥ ᱠᱚ ᱫᱚ ᱦᱩᱭᱩᱜ ᱠᱟᱱ ᱜᱮᱭᱟ?
ᱦᱮᱸ ᱱᱚᱜ-ᱚᱭ ᱛᱮᱦᱮᱧ ᱜᱮ ᱟᱨᱠᱤ ᱮᱦᱚᱵ ᱦᱩᱭ ᱟᱠᱟᱱᱟ ᱾ ᱦᱮᱸ ᱱᱚᱜᱼᱚᱭ ᱛᱮᱦᱮᱧ ᱜᱮ ᱞᱟᱸᱜᱟ ᱦᱩᱭ ᱠᱟᱱᱟ ᱟᱨᱠᱤ ᱛᱮᱦᱮᱧ ᱜᱮ ᱾
ᱦᱩᱸ ᱾
ᱛᱮᱦᱮᱧ ᱜᱮ ᱮᱦᱚᱵ ᱦᱩᱭ ᱟᱠᱟᱱᱟ ᱟᱨᱠᱤ ᱪᱟᱥ ᱫᱚ ᱢᱟᱱᱮ ᱫᱟᱜ ᱠᱚ ᱵᱟᱝ ᱦᱚ ᱛᱮᱛ ᱛᱮ ᱟᱨᱠᱤ ᱢᱟᱱᱮ ᱨᱟᱜ ᱠᱮᱫ ᱫᱚ ᱦᱚᱞᱟ ᱢᱟᱫᱷᱮᱨ ᱫᱚᱢᱮ ᱟᱫᱚ ᱵᱟᱹᱭᱦᱟᱹᱲ ᱠᱚᱨᱮ ᱠᱟᱹᱴᱤᱡ ᱛᱚᱢᱵᱟ ᱮᱱᱟ ᱚᱱᱟ ᱜᱮ ᱠᱟᱹᱴᱤᱡ ᱛᱮᱦᱮᱧ ᱜᱮ ᱮᱦᱚᱵ ᱦᱩᱭ ᱟᱠᱟᱱᱟ ᱦᱮᱸ ᱛᱚ ᱟᱨ ᱥᱮᱨᱚᱠᱚᱢ ᱜᱷᱩᱴᱩ ᱠᱚᱨᱮ ᱫᱚ ᱫᱟᱜ ᱵᱟᱹᱱᱩᱜᱼᱟ ᱥᱮ ᱵᱟᱹᱭᱦᱟᱹᱲ ᱨᱮᱜᱮ
ᱦᱩᱸ
ᱦᱩᱸ
ᱡᱟᱵᱚᱨ ᱪᱮᱫ ᱠᱚ ᱵᱤᱱ ᱪᱤᱠᱟᱹᱭ ᱜᱮᱭᱟ ᱵᱚᱭᱦᱟ
ᱵᱚᱭᱦᱟ ᱥᱮᱨᱚᱠᱚᱢ ᱫᱚ ᱟᱨᱠᱤ
ᱪᱮ ᱥᱮᱨᱚᱠᱚᱢ ᱜᱮ ᱪᱤᱠᱟᱹ ᱫᱚ ᱪᱤᱠᱟᱹ ᱦᱚᱸ ᱵᱟᱝ ᱚᱲᱟᱜ ᱠᱚᱨᱮ ᱜᱮ ᱟᱨᱠᱤ ᱠᱟᱹᱢᱤ ᱵᱟᱲᱟ ᱜᱮ ᱦᱩᱭᱩᱜ ᱜᱮᱭᱟ
ᱯᱟᱲᱦᱟᱣ ᱵᱟᱲᱟᱜ ᱠᱟᱱᱟ ᱵᱤᱱ ᱛᱚ
ᱦᱮᱸ ᱯᱟᱲᱦᱟᱣ ᱠᱚᱫᱚ ᱦᱳᱭᱞᱳ ᱠᱟᱱᱟ ᱟᱨᱠᱤ ᱦᱮᱸ ᱯᱟᱲᱦᱟᱣ ᱠᱚᱫᱚ ᱦᱳᱭᱞᱟᱹᱣ ᱠᱟᱱ ᱛᱟᱹᱞᱤᱧᱟ ᱟᱨᱠᱤ ᱟᱹᱞᱤᱧᱟᱜ ᱫᱚ ᱟᱵᱤᱱᱟᱜ ᱜᱮ ᱯᱟᱲᱦᱟᱣ ᱠᱚᱫᱚ ᱪᱮᱫ ᱟᱹᱵᱤᱱ ᱫᱚ ᱯᱟᱲᱦᱟᱜ ᱠᱟᱱᱟ ᱵᱤᱱ? ᱦᱮᱞᱳ ᱨᱚᱲ ᱠᱚ ᱟᱸᱡᱚᱢᱚᱜ ᱠᱟᱱᱟ ᱥᱮ ᱵᱟᱝ ᱜᱮ ᱨᱚᱲ ᱟᱸᱡᱚᱢᱚᱜ ᱠᱟᱱᱟ ᱥᱮ ᱵᱟᱝ ᱜᱮ?
ᱨᱚᱲ ᱫᱚ ᱟᱸᱡᱚᱢᱚᱜ ᱠᱟᱱ ᱛᱟᱹᱵᱤᱱ ᱛᱟᱦᱮᱸᱜ ᱟᱫᱚ ᱯᱷᱳᱱᱴᱟᱜ ᱢᱤᱫᱴᱤᱡ ᱦᱮᱡ ᱞᱮᱱ ᱛᱟᱹᱞᱤᱧ ᱛᱟᱦᱮᱸᱫ
ᱟᱪᱪᱷᱟ ᱟᱪᱪᱷᱟ ᱟᱪᱪᱷᱟ ᱞᱟᱹᱭ ᱫᱟᱹᱞᱤᱧ ᱟᱹᱵᱤᱱ ᱫᱚ ᱯᱟᱲᱦᱟᱣ-ᱟᱜ ᱯᱟᱲᱦᱟᱜ ᱠᱟᱱᱟ ᱵᱤᱱ ᱥᱮ ᱦᱳᱭᱞᱳ ᱟᱠᱟᱱ ᱛᱟᱹᱵᱤᱱᱟ?
ᱟᱹᱞᱤᱧᱟᱜ ᱫᱚ ᱯᱟᱲᱦᱟᱣ ᱫᱚ ᱦᱩᱭ ᱟᱠᱟᱱ ᱛᱟᱹᱟᱞᱤᱧᱟ ᱢᱟᱱᱮ ᱵᱟᱹᱜᱤᱭᱟ ᱟᱠᱟᱫ ᱞᱤᱧ ᱯᱟᱲᱦᱟᱣ ᱫᱚ
ᱟᱪᱪᱷᱟ ᱟᱪᱪᱷᱟ ᱦᱮᱸᱛᱚ ᱛᱟᱦᱚᱞᱮ ᱪᱮᱫ ᱠᱚ ᱠᱟᱹᱢᱤ ᱵᱟᱲᱟ ᱦᱩᱭᱩᱜ ᱠᱟᱱᱟ ᱟᱯᱟᱛᱚᱛᱚ ᱟᱨᱠᱤ ᱱᱤᱛᱳᱜ
ᱟᱯᱟᱛᱚᱛᱚ ᱱᱤᱛᱚᱜ ᱫᱚ ᱱᱚᱜᱼᱚᱭ ᱪᱟᱥ ᱞᱟᱜᱟᱣ ᱠᱟᱱᱟ ᱪᱟᱥ ᱠᱟᱹᱢᱤ ᱠᱚᱜᱮ ᱦᱩᱭ ᱵᱟᱲᱟᱜ ᱠᱟᱱᱟ ᱟᱨ ᱱᱚᱱᱛᱮ ᱨᱮ ᱵᱟᱡᱟᱨ ᱥᱮᱫ ᱨᱮ ᱠᱟᱹᱢᱤ ᱦᱩᱭᱩᱜ ᱠᱟᱱᱟ ᱥᱤᱢᱮᱱᱴ ᱛᱤᱢᱮᱱᱴ ᱠᱚ ᱠᱷᱟᱹᱞᱤ
ᱟᱪᱪᱷᱟ
ᱦᱮᱸ ᱛᱚ ᱦᱮᱸ ᱠᱟᱹᱢᱤ ᱫᱚ ᱫᱚᱨᱠᱟᱨ ᱜᱮᱥ ᱠᱟᱹᱢᱤ ᱪᱷᱟᱲᱟ ᱵᱟᱝᱠᱷᱟᱱ ᱫᱚ ᱯᱩᱭᱥᱟᱹ ᱪᱤᱠᱟᱹᱛᱮ ᱦᱩᱭᱩᱜᱼᱟ ᱟᱢ ᱵᱟᱢ
ᱦᱳᱭ ᱯᱩᱭᱥᱟᱹ ᱫᱚ ᱯᱩᱭᱥᱟᱹ ᱠᱚ ᱧᱤᱛᱚᱜ ᱫᱚᱨᱠᱟᱨᱚᱜ ᱜᱮᱭᱟ ᱥᱮ ᱯᱚᱭᱥᱟ ᱪᱷᱟᱲᱟ ᱢᱟᱛᱚ ᱡᱟᱦᱟᱱᱟᱜ ᱵᱟᱝ ᱦᱩᱭᱩᱜ ᱟᱥᱮ ᱯᱩᱭᱥᱟ ᱪᱷᱟᱲᱟ ᱯᱷᱮᱢᱮᱞᱤ ᱦᱚᱸ ᱵᱟᱠᱚ ᱧᱮᱞ ᱢᱮᱭᱟ ᱡᱟᱦᱟᱸᱭ ᱪᱮᱫ ᱦᱚᱸ ᱵᱟᱝ
ᱵᱟᱝ ᱵᱟᱝ ᱚᱱᱟ ᱫᱚ ᱚᱱᱟ ᱫᱚ ᱵᱟᱝ ᱨᱮᱦᱚᱸ ᱢᱟᱱᱮ ᱡᱟᱦᱟᱱᱟᱜ ᱜᱮ ᱮᱢᱟᱱ ᱠᱤ ᱠᱤᱪᱷᱩ ᱜᱮ ᱢᱟᱱᱮ ᱯᱩᱭᱥᱟᱹ ᱫᱚᱨᱠᱟᱨᱚᱜᱼᱟ ᱟᱨᱠᱤ ᱯᱷᱮᱢᱮᱞᱤ ᱫᱚ ᱵᱟᱝ ᱟᱨ ᱠᱤ ᱚᱱᱟ ᱫᱚ ᱧᱮᱞ ᱢᱮ ᱠᱚ ᱵᱟᱠᱚ ᱧᱮᱞ ᱚᱱᱟ ᱫᱚ ᱟᱨᱠᱤ ᱢᱟᱱᱮ ᱯᱩᱭᱥᱟᱹ ᱫᱚᱨ ᱫᱚᱨᱠᱟᱨ ᱜᱮ ᱴᱷᱤᱠ ᱜᱮᱭᱟ ᱡᱟᱦᱟᱱᱟᱜ ᱜᱮ ᱵᱤᱱ ᱪᱤᱠᱟᱹᱭᱟ ᱨᱩᱣᱟᱹ ᱨᱮᱢ ᱦᱟᱸᱥᱩ ᱢᱟᱱᱮ ᱟᱢ ᱡᱩᱫᱤᱢ ᱨᱩᱣᱟᱹᱜᱼᱟ ᱯᱩᱭᱥᱟᱹ ᱫᱚᱨᱠᱟᱨ ᱟᱢ ᱡᱩᱫᱤ ᱨᱮᱸᱜᱮᱡ ᱢᱮᱭᱟ ᱯᱩᱭᱥᱟᱹ ᱫᱚᱨᱠᱟᱨ ᱟᱢ ᱡᱟᱦᱟᱸ ᱥᱮᱫ ᱮᱢ ᱪᱟᱞᱟᱜᱼᱟ ᱯᱩᱭᱥᱟᱹ ᱫᱚᱨᱠᱟᱨ ᱢᱟᱱᱮ ᱥᱟᱱᱟᱢᱟᱜ ᱨᱮᱜᱮ ᱢᱟᱱᱮ ᱯᱩᱭᱥᱟᱹ ᱫᱚᱨᱠᱟᱨ
ᱦᱳᱭ ᱚᱱᱟᱜᱮ ᱥᱟᱦᱟᱡᱡᱚ ᱫᱚ ᱦᱩᱭᱩᱜ ᱛᱟᱢᱟ ᱥᱮ ᱯᱷᱮᱢᱮᱞᱤ ᱠᱚ
ᱦᱮᱸ ᱛᱚ ᱦᱮᱸ
ᱚᱱᱟ ᱠᱷᱟᱹᱛᱤᱨ ᱛᱮ ᱠᱟᱛᱷᱟ ᱠᱚᱠᱚ ᱟᱸᱡᱚᱢᱟᱢᱟ ᱠᱚ ᱯᱟᱲᱦᱟᱣ ᱵᱟᱹᱜᱤ ᱟᱠᱟᱢ ᱢᱟᱱᱮ ᱪᱮᱫ ᱤᱧ ᱞᱟᱹᱭ ᱟᱢᱟ ᱯᱷᱮᱢᱮᱞᱤ ᱨᱮ ᱚᱲᱟᱜ ᱨᱮᱠᱚ ᱞᱟᱹᱭᱟᱢᱟᱠᱚ ᱚᱲᱟᱜ ᱦᱚᱲ ᱦᱩᱢ ᱠᱟᱹᱢᱤ ᱢᱮ ᱡᱮ ᱢᱮ ᱵᱟᱢ ᱟᱸᱡᱚᱢᱟ ᱡᱩᱫᱤ ᱨᱩᱦᱮᱫ ᱵᱟᱲᱟ ᱢᱮᱭᱟ ᱠᱚ ᱚᱱᱟ ᱠᱚᱜᱮ ᱟᱹᱲᱤᱥ ᱵᱟᱲᱟ ᱟᱛᱮᱫ ᱠᱤᱪᱷᱩ ᱜᱤᱫᱽᱨᱟᱹ ᱫᱚᱠᱚ ᱵᱷᱮᱜᱟᱨᱚᱜ ᱜᱮᱭᱟ ᱠᱚᱥᱮ ᱚᱱᱟ ᱜᱮᱞᱤᱧ ᱞᱟᱹᱭ ᱚᱪᱚᱭᱮᱫ ᱛᱟᱦᱮᱸᱫ
ᱦᱮᱸ ᱛᱚ ᱢᱟᱱᱮ ᱟᱹᱰᱤ ᱞᱮᱠᱟᱱ ᱠᱚ ᱢᱮᱱᱟᱜ ᱠᱚᱣᱟ ᱥᱮ ᱢᱤᱫ ᱞᱮᱠᱟᱱ ᱦᱚᱲ ᱛᱚ ᱵᱟᱹᱱᱩᱜ ᱵᱚᱱᱟ ᱥᱮ ᱟᱵᱚ ᱡᱷᱚᱛᱚ ᱥᱟᱱᱟᱢ ᱞᱮᱠᱟ ᱮᱢ ᱦᱚᱲ ᱥᱟᱱᱟᱢ ᱞᱮᱠᱟᱱᱟᱜ ᱟᱨᱠᱤ ᱩᱭᱦᱟᱹᱨ ᱵᱷᱟᱵᱽᱱᱟ ᱛᱟᱵᱚ ᱟᱨᱠᱤ ᱚᱠᱚᱭ ᱚᱠᱟ ᱞᱮᱠᱟ ᱢᱟᱱᱮ ᱢᱮᱛᱟ ᱫᱮᱭᱟ ᱥᱮ ᱨᱟᱹᱜᱤᱭᱮᱱᱟᱭ ᱥᱮ ᱪᱮᱫ ᱟᱫᱚ ᱩᱱᱤ ᱫᱚ ᱟᱨᱠᱤ ᱢᱟᱱᱮ ᱵᱷᱤᱱᱟᱹ ᱟᱠᱚ ᱚᱠᱚᱭ ᱚᱠᱟ ᱞᱮᱠᱟᱱᱟᱭ ᱟᱨᱠᱤ ᱩᱭᱦᱟᱹᱨ ᱵᱷᱟᱵᱽᱱᱟ ᱛᱟᱠᱚ ᱚᱠᱟ ᱞᱮᱠᱟᱱᱟᱜ ᱟᱨᱠᱤ ᱠᱚ ᱠᱟᱹᱢᱤᱭᱟ ᱦᱮᱸ ᱛᱚ
ᱟᱫᱚ ᱵᱟᱝᱜᱮ ᱢᱟᱱᱮ ᱠᱟᱹᱢᱤ ᱫᱚ ᱱᱟᱯᱟᱭ ᱡᱤᱱᱤᱥ ᱠᱟᱱᱟ ᱢᱟᱱᱮ ᱵᱟᱠᱷᱟᱱ ᱡᱚᱢᱟᱢ ᱪᱤᱠᱟ ᱪᱤᱠᱟᱹᱛᱮ ᱡᱩᱫᱤ ᱵᱟᱢ ᱠᱟᱹᱢᱤᱭᱟ
ᱦᱩᱢ ᱞᱟᱡ ᱛᱚ ᱧᱮᱞ ᱦᱩᱭᱩᱜ ᱛᱟᱢᱟ ᱥᱮ ᱞᱟᱡ ᱢᱟᱛᱚ ᱵᱟᱭ ᱟᱸᱡᱚᱢᱟᱥᱮ
ᱵᱟᱝ ᱵᱟᱝ ᱵᱟᱝ ᱟᱢ ᱡᱟᱦᱱᱟᱜ ᱵᱟᱢ ᱪᱤᱠᱟᱹᱭ ᱪᱤᱠᱟᱹ ᱩᱱᱤ ᱟᱭᱟᱜ ᱥᱚᱢᱚᱭ ᱦᱩᱭᱞᱮᱱ ᱛᱟᱭ ᱠᱷᱟᱱ ᱜᱮ ᱩᱱᱤ ᱫᱚᱨᱠᱟᱨ ᱛᱟᱭ
ᱦᱮᱸ
ᱦᱮᱸ ᱤᱱᱠᱟᱹ ᱞᱮᱠᱟ ᱜᱮ ᱟᱨᱠᱤ ᱢᱟᱱᱮ ᱟᱵᱚ ᱫᱚ ᱱᱤᱛᱚᱜ ᱫᱚ ᱢᱟᱱᱮ ᱥᱟᱱᱟᱢᱟᱜ ᱨᱮᱜᱮ ᱞᱟᱦᱟ ᱫᱚ ᱯᱩᱭᱥᱟᱹ ᱛᱟᱨᱯᱚᱨ ᱟᱫᱚ ᱪᱮ ᱮᱢ ᱪᱤᱠᱟᱹᱭᱟ ᱵᱟᱢ ᱪᱤᱠᱟᱹᱭᱟ ᱚᱱᱟᱫᱚ ᱯᱚᱨᱮᱛᱮ
ᱯᱚᱨᱮᱛᱮ ᱚᱱᱟ ᱠᱷᱟᱹᱛᱤᱨ ᱛᱮ ᱠᱟᱹᱢᱤ ᱫᱚ ᱫᱚᱨᱠᱟᱨ ᱛᱟᱯᱚᱨᱮ ᱟᱢ ᱫᱚ ᱪᱮᱫ ᱠᱚᱢ ᱠᱟᱹᱢᱤ ᱜᱮᱭᱟ
ᱦᱮᱸ ᱠᱟᱹᱢᱤ ᱫᱚ ᱥᱮᱨᱚᱠᱚᱢ ᱫᱚ ᱵᱟᱝ ᱠᱟᱹᱢᱤ ᱵᱟᱲᱟ ᱦᱩᱭᱩᱜ ᱠᱟᱱᱟ ᱢᱟᱱᱮ ᱚᱱᱠᱟᱱᱟᱜ ᱯᱟᱲᱦᱟᱣ ᱠᱚᱜᱮ ᱟᱨ ᱠᱤ ᱢᱟᱱᱮ ᱠᱚᱢᱯᱞᱤᱴ ᱠᱟᱱᱟ ᱟᱫᱚ
ᱦᱮᱸ ᱪᱟᱹᱠᱨᱤ ᱯᱚᱨᱤᱠᱠᱷᱟ ᱠᱚ ᱚᱱᱠᱟᱱᱟᱜ ᱠᱚ ᱧᱮᱞ ᱵᱟᱲᱟ ᱦᱩᱭᱩᱜ ᱠᱟᱱᱟ ᱤᱱᱟᱹ ᱠᱚᱜᱮ ᱟᱨᱠᱤ ᱯᱟᱲᱦᱟᱣ ᱵᱟᱲᱟ ᱦᱩᱭᱩᱜ ᱠᱟᱱᱟ ᱠᱟᱹᱴᱤᱡ
ᱦᱩᱢ
ᱦᱮᱸ ᱦᱮᱸᱛᱚ ᱦᱮᱸ ᱚᱱᱠᱟᱱ ᱴᱟᱭᱤᱯ ᱯᱟᱨᱪᱤ ᱢᱟᱱᱮ ᱱᱤᱛᱚᱜ ᱫᱚᱵᱚᱱ ᱟᱢᱫᱟ ᱞᱮᱠᱟᱱᱟᱜ ᱟᱹᱰᱤ ᱞᱮᱠᱟᱱᱟᱜ ᱯᱚᱨᱤᱠᱠᱷᱟ ᱠᱚ ᱦᱩᱭᱩᱜ ᱠᱟᱱᱟ ᱥᱮ
ᱦᱮᱸ ᱦᱮᱸ
ᱦᱮᱸ ᱤᱱᱟᱹ ᱠᱚᱜᱮ ᱟᱨᱠᱤ ᱮᱴᱮᱱ ᱵᱟᱲᱟ ᱦᱩᱭᱩᱜ ᱠᱟᱱᱟ
ᱦᱩᱸ ᱟᱹᱞᱤᱧ ᱢᱚᱛᱚ ᱤᱱᱟᱹᱜ ᱢᱚᱛᱚ ᱵᱟᱹᱞᱤᱧ ᱯᱟᱲᱦᱟᱣ ᱠᱟᱱᱟ ᱥᱮ ᱚᱱᱟ ᱠᱷᱟᱹᱛᱤᱨ ᱛᱮ ᱪᱟᱠᱨᱤ ᱨᱮᱱᱟᱜ ᱯᱚᱨᱤᱠᱠᱷᱟ ᱠᱚ ᱢᱟ ᱵᱟᱹᱞᱤᱧ ᱮᱢ ᱵᱟᱲᱟᱭᱮᱫ-ᱟ ᱞᱤᱧ
ᱦᱮᱸ ᱛᱚ ᱦᱮᱸ ᱟᱹᱰᱤ ᱞᱮᱠᱟᱱᱟᱜ ᱢᱟᱱᱮ ᱡᱚᱛᱚ ᱦᱚᱲ ᱥᱟᱱᱟᱢ ᱞᱮᱠᱟ ᱠᱟᱛᱮᱜ ᱢᱮᱱᱟᱜ ᱵᱚᱱᱟ ᱟᱨᱠᱤ ᱚᱠᱚᱭ ᱚᱠᱟᱞᱮᱠᱟ ᱫᱟᱲᱮ ᱠᱟᱣ ᱫᱟᱭ ᱵᱟᱭ ᱫᱟᱲᱮ ᱠᱟᱣ ᱫᱟ ᱢᱟᱱᱮ ᱵᱟᱭ ᱫᱟᱲᱮ ᱠᱟᱜ ᱨᱮᱦᱚᱸ ᱱᱟᱯᱟᱭ ᱜᱮ ᱫᱟᱲᱮ ᱠᱟᱜ ᱨᱮᱦᱚᱸᱭ ᱱᱟᱯᱟᱭ ᱜᱮ ᱟᱭᱟᱜ ᱵᱟᱝ ᱦᱩᱭ ᱠᱟᱱ ᱛᱟᱭ ᱛᱮ ᱵᱟᱭ ᱫᱟᱲᱮ ᱠᱟᱣᱫᱟ ᱚᱱᱟ ᱫᱚ ᱢᱟᱱᱮ ᱠᱷᱟᱨᱟᱯ ᱨᱮᱱᱟᱜ ᱫᱚ ᱪᱮᱫ ᱦᱚᱸ ᱵᱟᱝ ᱥᱮ ᱟᱡ ᱵᱟᱭ ᱫᱟᱲᱮ ᱠᱟᱫ ᱛᱮ ᱵᱟᱭ ᱠᱚᱨᱟᱣ ᱫᱟᱲᱮ ᱠᱟᱣᱫᱟ ᱟᱢ ᱫᱟᱲᱮ ᱠᱟᱣᱫᱟᱢ ᱚᱱᱟᱛᱮᱢ ᱠᱚᱨᱟᱣ ᱫᱟᱲᱮ ᱠᱟᱣᱫᱟ ᱚᱱᱟ ᱫᱚ ᱱᱟᱯᱟᱭ ᱠᱟᱛᱷᱟ ᱟᱨᱠᱤ
ᱦᱩᱸ ᱚᱱᱟ ᱠᱷᱟᱹᱛᱤᱨ ᱛᱮ ᱟᱞᱮ ᱫᱚ ᱠᱟᱹᱢᱤ ᱦᱩᱭᱩᱜ ᱠᱟᱱ ᱛᱟᱞᱮᱭᱟ
ᱦᱮᱸ ᱛᱚ ᱦᱮ
ᱯᱟᱲᱦᱟᱣ ᱜᱮ ᱢᱟᱱᱮ ᱯᱟᱲᱦᱟᱣ ᱜᱮ ᱵᱮᱠᱟᱨ ᱴᱷᱤᱠ ᱜᱮᱭᱟ ᱡᱟᱦᱟᱸ ᱪᱟᱠᱨᱤᱴᱟᱠᱨᱤ ᱧᱟᱢ ᱞᱮᱠᱷᱟᱡ ᱞᱟᱭᱤᱯᱷ ᱥᱮᱴᱮᱞᱚᱜ ᱛᱟᱢᱟ
ᱟᱪᱪᱷᱟ ᱦᱮᱸ ᱛᱚᱸ ᱦᱮ ᱢᱟᱱᱮ
ᱛᱟᱦᱮᱸ ᱞᱮᱠᱷᱟᱱᱡ ᱫᱚ ᱢᱟᱱᱮ ᱠᱟᱹᱴᱤᱡ ᱠᱚᱥᱴᱚ ᱦᱩᱭᱩᱜ ᱛᱟᱢᱟ ᱟᱫᱚ ᱪᱮᱫ
ᱦᱮᱸ ᱢᱟᱱᱮ ᱦᱳᱭ ᱥᱟᱱᱟᱢ ᱞᱮᱠᱟᱱ ᱢᱟᱱᱮ ᱡᱚᱛᱚ ᱦᱚᱲ ᱛᱚ ᱢᱤᱫ ᱫᱚ ᱵᱟᱢ ᱦᱩᱭ ᱫᱟᱲᱮᱭᱟᱜ-ᱟ ᱥᱮ ᱟᱨ ᱢᱟᱱᱮ ᱟᱢ ᱡᱩᱫᱤ ᱚᱲᱟᱜ ᱦᱚᱲ ᱠᱚ ᱯᱟᱲᱦᱟᱣ ᱫᱟᱲᱮᱜ ᱢᱮ ᱛᱟᱦᱚᱞᱮᱢ ᱯᱟᱲᱦᱟᱣᱱᱟ ᱡᱩᱫᱤ ᱵᱟᱝᱠᱚ ᱯᱟᱲᱦᱟᱣ ᱫᱟᱲᱮᱭᱟᱜ ᱢᱮᱭᱟ ᱟᱢ ᱫᱚ ᱵᱟᱢ ᱯᱟᱲᱦᱟᱣ ᱞᱮᱱᱟ ᱟᱨ ᱚᱠᱚᱭ ᱤᱧ ᱫᱚᱢ ᱯᱟᱲᱦᱟᱜ ᱜᱮᱭᱟ ᱟᱫᱚ ᱩᱱᱤ ᱫᱚᱭ ᱯᱟᱲᱦᱟᱜ-ᱟ ᱚᱱᱠᱟᱱᱟᱜ ᱞᱮᱠᱟᱱᱟᱜ ᱟᱨᱠᱤ ᱦᱮᱸ ᱟᱨ ᱢᱟᱱᱮ ᱢᱟᱱᱮ ᱩᱱᱤ ᱫᱚ ᱟᱨᱠᱤ ᱵᱷᱟᱜᱽ ᱢᱮᱱᱟᱜ-ᱟ ᱟᱨᱠᱤ ᱠᱟᱹᱢᱤᱭᱟᱢ ᱚᱱᱟ ᱨᱮᱱᱟᱜ ᱜᱮ ᱟᱨᱠᱤ ᱵᱟᱱᱟ ᱦᱚᱲ ᱜᱮ ᱠᱤᱪᱷᱩ ᱫᱚᱢ ᱤᱱᱠᱟᱢᱟ ᱟᱫᱚ ᱩᱱᱤᱭᱟᱜ ᱠᱟᱹᱴᱤᱡ
ᱠᱟᱹᱢᱤ ᱠᱚᱢ ᱛᱟᱭᱟ ᱟᱨ ᱟᱢ ᱫᱚ ᱠᱟᱹᱴᱤᱡ ᱚᱱᱮ ᱠᱟᱹᱢᱤ ᱦᱩᱭᱩᱜ ᱛᱟᱢᱟ
ᱤᱱᱠᱟᱹ ᱜᱮ ᱟᱨᱠᱤ ᱵᱷᱮᱜᱟᱨ ᱫᱚ
ᱦᱳᱭ ᱦᱳᱭ
ᱦᱮᱸᱛᱚ ᱟᱨ ᱛᱟᱦᱚᱞᱮ ᱪᱮᱫ ᱤᱧ ᱞᱟᱹᱭᱟ
ᱟᱯᱮ ᱚᱱᱛᱮ ᱫᱚ ᱛᱤᱱᱟᱹᱜ ᱡᱚᱠᱷᱟ ᱪᱟᱥ ᱠᱚ ᱦᱩᱭᱩᱜ ᱜᱮᱭᱟ
ᱟᱞᱮᱥᱮᱫ ᱫᱚ ᱱᱚᱛᱮ ᱫᱚ ᱵᱟᱨ ᱡᱚᱠᱷᱟ ᱦᱩᱭᱩᱜ ᱜᱮᱭᱟ ᱵᱟᱨ ᱫᱷᱟᱣ ᱦᱩᱭᱩᱜ ᱜᱮᱭᱟ ᱟᱨᱠᱤ ᱥᱤᱛᱩᱝ ᱦᱩᱲᱩ ᱠᱚ ᱪᱟᱥ ᱜᱮᱭᱟ ᱟᱨ ᱥᱤᱛᱩᱝ ᱢᱟᱱᱮ ᱱᱮᱛᱟᱨ ᱡᱟᱹᱯᱩᱫ ᱫᱤᱱ ᱨᱮᱱᱟᱜ ᱦᱩᱲᱩ
ᱚ
ᱦᱮᱸ ᱛᱚ
ᱵᱷᱟᱜᱤ ᱟᱞᱮ ᱱᱚᱛᱮ ᱦᱚᱸ ᱵᱟᱨ ᱵᱟᱨ ᱡᱚᱠᱷᱟ ᱜᱮ ᱪᱟᱥ ᱦᱩᱭᱩᱜ ᱜᱮᱭᱟ ᱥᱤᱛᱩᱝ ᱦᱩᱲᱩ ᱦᱚᱸ ᱟᱨ ᱦᱮᱸ
ᱟᱪᱪᱷᱟ ᱟᱪᱪᱷᱟ ᱛᱟᱦᱚᱞᱮ ᱥᱚᱵᱽᱡᱤ ᱠᱚᱫᱚ ᱪᱮᱫ ᱠᱚᱯᱮ ᱨᱚᱦᱚᱭ ᱜᱮᱭᱟ ᱥᱚᱵᱽᱡᱤ ᱠᱚ ᱚᱱᱮ ᱡᱮᱢᱚᱱ ᱟᱞᱩ ᱠᱚ ᱠᱚ ᱨᱚᱦᱚᱭ ᱜᱮᱭᱟ ᱟᱹᱞᱩ ᱠᱚ ᱵᱮᱸᱜᱟᱲ ᱠᱚ ᱴᱟᱢᱟᱴᱳ ᱠᱚ
ᱟᱞᱮ ᱱᱚᱛᱮ ᱫᱚ ᱥᱚᱵᱽᱡᱤ ᱫᱚ ᱵᱟᱠᱚ ᱪᱟᱥ ᱜᱮᱭᱟ ᱟᱞᱮ ᱱᱚᱛᱮ ᱫᱚ ᱦᱩᱲᱩ ᱜᱮ ᱵᱟᱨ ᱡᱮᱠᱷᱚᱡ ᱠᱚ ᱪᱟᱥᱟ ᱟᱨ ᱥᱤᱛᱩᱝ ᱫᱤᱱ ᱫᱚ ᱦᱩᱲᱩ ᱦᱚᱸᱠᱚ ᱦᱩᱲᱩ ᱦᱚᱸᱠᱚ ᱪᱟᱥᱮᱫᱼᱴ-ᱟ ᱟᱨ ᱛᱳᱢᱟᱨ ᱵᱟᱫᱟᱢ ᱠᱚ ᱪᱟᱥᱟ ᱟᱨ ᱛᱤᱞᱢᱤᱧ ᱛᱩᱲᱤ
ᱟᱪᱪᱷᱟ ᱟᱪᱪᱷᱟ ᱛᱤᱞᱢᱤᱧ ᱠᱚ ᱛᱩᱲᱤ ᱠᱚ ᱵᱟᱝ ᱛᱤᱞᱢᱤᱧ ᱠᱚ ᱛᱩᱲᱤ ᱠᱚᱦᱚᱸ ᱛᱚ ᱱᱟᱯᱟᱭ ᱜᱮᱭᱟ ᱥᱮ ᱢᱟᱱᱮ ᱚᱲᱟᱜ ᱨᱮ ᱚᱱᱟ ᱨᱮᱱᱟᱜ ᱜᱮᱛᱚ ᱥᱩᱱᱩᱢ ᱠᱚ ᱵᱮᱱᱟᱣᱟ ᱥᱮ ᱪᱮᱫ ᱛᱤᱞᱢᱤᱧ ᱥᱮ ᱛᱩᱲᱤ ᱨᱮᱱᱟᱜ ᱠᱚ ᱵᱮᱱᱟᱣᱟ
ᱥᱩᱱᱩᱢ ᱠᱚ ᱵᱮᱱᱟᱣ ᱜᱮᱭᱟ ᱱᱚᱸᱰᱮ ᱜᱳᱰᱟᱣᱩᱱ ᱢᱮᱱᱟᱜᱼᱟ ᱱᱚᱸᱰᱮ ᱜᱮ ᱥᱩᱱᱩᱢ ᱥᱩᱱᱩᱢ ᱠᱚ ᱛᱮᱭᱟᱨᱟ
ᱚᱱᱮ ᱛᱩᱲᱤ ᱨᱮᱱᱟᱜ ᱦᱚᱸᱠᱚ ᱵᱮᱱᱟᱣᱟ ᱥᱮ ᱪᱮᱫ
ᱛᱩᱲᱤ ᱨᱮᱱᱟᱜ ᱦᱚᱸ ᱥᱩᱱᱩᱢ ᱠᱚ ᱵᱮᱱᱟᱣᱟ ᱛᱩᱲᱤ ᱨᱮᱱᱟᱜ ᱫᱚ ᱥᱩᱱᱩᱢ ᱠᱚ ᱵᱮᱱᱟᱣ ᱜᱮᱭᱟ ᱠᱤᱱᱛᱩ ᱟᱞᱮ ᱱᱚᱸᱰᱮ ᱫᱚ ᱢᱟᱱᱮ ᱛᱤᱞᱢᱤᱧ ᱤᱭᱟᱹ ᱛᱩᱲᱤ ᱨᱮᱱᱟᱜ ᱫᱚ ᱜᱚᱲᱚᱱ ᱵᱟᱹᱱᱩᱜ ᱟᱹᱱᱤᱡ ᱯᱤᱥᱟᱹ ᱢᱮᱤᱥᱤᱱ ᱵᱟᱹᱱᱩᱜ ᱟᱹᱱᱤᱡ ᱥᱮ ᱚᱱᱟ ᱠᱷᱟᱹᱛᱤᱨ ᱛᱮ ᱛᱩᱲᱤ ᱫᱚᱠᱚ ᱟᱠᱷᱨᱤᱧ ᱜᱮᱭᱟ ᱟᱞᱮᱥᱮᱫ
ᱟᱪᱪᱷᱟ ᱟᱪᱪᱷᱟ ᱟᱪᱪᱷᱟ ᱢᱟᱱᱮ ᱚᱠᱟᱞᱠᱟ ᱱᱟᱯᱟᱭ ᱜᱮ ᱵᱩᱡᱷᱟᱹᱜ ᱜᱮᱭᱟ ᱚᱱᱟ ᱥᱩᱱᱩᱢ ᱠᱚ
ᱛᱤᱞᱢᱤ ᱨᱮᱱᱟᱜ ᱥᱩᱱᱩᱢ ᱠᱚᱫᱚ ᱱᱟᱯᱟᱭ ᱫᱚ ᱵᱟᱝ ᱵᱩᱡᱷᱟᱹᱜ ᱜᱮᱭᱟ ᱟᱫᱚ ᱥᱩᱱᱩᱢ ᱫᱚ ᱵᱟᱞᱮ ᱤᱭᱟᱹᱤᱭ ᱜᱮᱭᱟ ᱟᱞᱮ ᱫᱚᱞᱮ ᱟᱠᱷᱨᱤᱧ ᱦᱚᱴ ᱠᱟᱜ ᱞᱮ ᱟᱨ ᱛᱤᱞᱢᱤ ᱨᱮᱱᱟᱜ ᱥᱩᱱᱩᱢ ᱵᱟᱦᱨᱮ ᱠᱚ ᱤᱫᱤ ᱜᱮᱭᱟ ᱟᱨ ᱵᱟᱦᱨᱮ ᱠᱚᱠᱷ ᱤᱫᱤ ᱠᱚ ᱵᱟᱭᱨᱮ ᱠᱚ ᱜᱟᱹᱰᱤ ᱛᱮ ᱜᱟᱹᱰᱤ ᱠᱚ ᱦᱤᱡᱩᱼᱟ ᱫᱤᱭᱟ ᱠᱚ ᱵᱟᱭ ᱨᱮ ᱱᱟᱜ
ᱟᱪᱪᱷᱟ ᱦᱮᱸ ᱛᱚ ᱦᱮᱸ ᱢᱟᱱᱮ ᱟᱵᱚ ᱫᱚ ᱚᱱᱮ ᱥᱟᱱᱟᱢ ᱞᱮᱠᱟᱱ ᱦᱮᱸᱛᱚ ᱢᱟ ᱞᱟᱹᱭ ᱵᱤᱱ
ᱢᱟᱱᱮ ᱟᱯᱮᱥᱮᱫ ᱫᱚ ᱚᱱᱮ ᱥᱚᱵᱽᱡᱤ ᱠᱚᱠᱚ ᱪᱟᱥ ᱜᱮᱭᱟ ᱠᱚ ᱟᱠᱟ ᱥᱮᱫ
ᱟᱞᱩ ᱠᱚᱠᱚ ᱪᱟᱥ ᱜᱮᱭᱟ ᱛᱟᱯᱚᱨ ᱚᱱᱮ ᱠᱟᱞᱞᱟ ᱠᱚᱠᱚ ᱪᱟᱥ ᱜᱮᱭᱟ ᱵᱟᱫᱟᱢ ᱠᱚ ᱪᱟᱥ ᱜᱮᱭᱟ
ᱦᱩᱸ
ᱤᱱᱠᱟᱹ ᱞᱮᱠᱟᱱᱟᱜ ᱢᱟᱱᱮ ᱠᱟᱞᱞᱟ ᱠᱚᱜᱮ ᱵᱮᱥ
ᱫᱤᱥᱚᱢ ᱨᱮ ᱟᱹᱰᱤ ᱨᱚᱠᱚᱢ ᱦᱟᱥᱟ ᱢᱮᱱᱟᱜᱼᱟ ᱚᱠᱟ ᱦᱟᱥᱟᱨᱮ ᱪᱮᱫ ᱦᱩᱭᱩᱜᱼᱟ ᱚᱱᱟ ᱜᱮᱠᱚ ᱪᱟᱥᱼᱟ ᱟᱫᱚ ᱚᱱᱛᱮ ᱫᱚ ᱥᱚᱵᱽᱡᱤ ᱵᱷᱟᱞᱩ ᱵᱷᱟᱜᱤ ᱦᱩᱭᱩᱜ ᱛᱮ ᱟᱯᱮ ᱚᱱᱛᱮ ᱫᱚ ᱥᱚᱵᱽᱡᱤ ᱵᱷᱟᱜᱤ ᱦᱩᱭᱩᱜ ᱛᱮ ᱥᱚᱵᱽᱡᱤ ᱠᱚ ᱪᱟᱥ ᱜᱮᱭᱟ ᱟᱞᱮ ᱱᱚᱱᱛᱮ ᱫᱚ ᱱᱚᱜᱼᱚᱭ ᱛᱤᱞᱢᱤᱧ ᱠᱚ ᱛᱩᱲᱤ ᱠᱚ ᱵᱷᱟᱜᱤ ᱦᱩᱭᱩᱜᱼᱟ ᱚᱱᱟ ᱠᱷᱟᱹᱛᱤᱨ ᱛᱮ ᱚᱱᱟ ᱠᱚᱜᱮᱞᱮ ᱪᱟᱥ ᱜᱮ ᱟᱞᱮ
ᱟᱪᱪᱷᱟ ᱟᱪᱪᱷᱟ ᱟᱯᱮᱥᱮᱫ ᱫᱚ ᱚᱠᱟᱮ ᱞᱮᱠᱟᱱᱟᱜ ᱦᱟᱥᱟ ᱢᱟᱹᱴᱭᱟᱹᱲ ᱦᱟᱥᱟ ᱥᱮ ᱵᱟᱹᱞᱤ ᱦᱟᱥᱟ ᱠᱟᱱᱟ ᱟᱯᱮᱥᱮᱫ ᱫᱚ
ᱟᱞᱮ ᱱᱚᱛᱮ ᱫᱚ ᱵᱟᱞᱤ ᱦᱟᱥᱟ ᱠᱟᱱᱟ
ᱟᱪᱪᱷᱟ
ᱚᱱᱟ ᱨᱮᱢᱟᱛᱚ ᱛᱟᱦᱚᱞᱮ ᱥᱚᱵᱽᱡᱤ ᱠᱚ ᱜᱮᱛᱚ ᱱᱟᱯᱟᱭ ᱜᱮ ᱦᱩᱭᱩᱜᱼᱟ ᱟᱹᱞᱩ ᱠᱚ ᱱᱟᱯᱟᱭ ᱜᱮᱛᱚ ᱦᱩᱭᱩᱜᱼᱟ ᱛᱚ ᱫᱚᱢᱮ ᱦᱩᱭᱩᱜᱼᱟ ᱟᱞᱩ ᱠᱚᱢᱟ ᱛᱟᱦᱚᱞᱮ
ᱦᱮᱸ ᱵᱟᱠᱩ ᱵᱟᱠᱩ ᱪᱟᱥ ᱜᱮᱭᱟ ᱠᱚᱛᱚ ᱟᱞᱩ ᱠᱚᱢᱟᱛᱚ ᱵᱟᱞᱤ ᱢᱮᱥᱟ ᱜᱮ ᱠᱟᱱᱟ ᱠᱤᱱᱛᱩ ᱵᱞᱟᱤ ᱵᱚᱞᱛᱮ ᱠᱷᱩᱵ ᱮᱠ ᱵᱟᱝᱟ ᱢᱟᱱᱮ ᱟᱞᱮ ᱱᱚᱣᱟ ᱥᱩᱨ ᱨᱮᱫᱚ ᱠᱚ ᱪᱟᱥ ᱜᱮᱭᱟ ᱛᱤᱱᱟᱹᱜ ᱤᱧ ᱞᱟᱹᱭᱟᱢ ᱢᱟ ᱮᱭ ᱛᱤᱨᱤᱥ ᱠᱤᱞᱳᱢᱤᱴᱟᱨ ᱜᱟᱱ ᱦᱩᱭᱩᱜᱼᱟ ᱤᱱᱟᱹᱜ ᱥᱟᱺᱜᱤᱧ ᱨᱮ ᱫᱚ ᱠᱚ ᱪᱟᱥ ᱜᱮᱭᱟ ᱠᱚ, ᱟᱞᱮ ᱱᱚᱣᱟ ᱰᱷᱮ ᱥᱮᱡ ᱫᱚ ᱵᱟᱠᱚ ᱪᱟᱥ ᱜᱮᱭᱟ ᱵᱚᱞᱛᱮ ᱜᱮᱞᱮ ᱢᱟᱹᱴᱤᱭᱟᱹᱲ ᱦᱟᱥᱟ ᱦᱚᱸ ᱵᱟᱝ ᱠᱟᱱᱟ ᱵᱟᱹᱞᱤ ᱦᱚᱸ ᱯᱩᱨᱟᱹᱯᱩᱨᱤ ᱫᱚ ᱵᱟᱝ
ᱟᱪᱪᱷᱟ ᱟᱪᱪᱷᱟ
ᱤᱱᱠᱟᱹ
ᱢᱟᱱᱮ ᱯᱩᱨᱟᱹᱯᱩᱨᱤ ᱫᱚ ᱵᱟᱝ ᱟᱨᱠᱤ ᱠᱚᱢ ᱵᱷᱟᱜᱽ ᱟᱨᱠᱤ ᱢᱟᱱᱮ ᱢᱟᱴᱤᱭᱟᱹᱲ ᱦᱮᱸ ᱢᱟᱹᱴᱤᱭᱟᱹᱲ ᱛᱚ ᱵᱟᱝ ᱠᱟᱱᱟ ᱥᱮ
ᱦᱳᱭ ᱢᱟᱴᱤᱭᱟᱹᱲ ᱦᱚᱸ ᱵᱟᱝ ᱠᱟᱱᱟ ᱟᱨ ᱯᱩᱨᱟᱹ ᱯᱩᱨᱤ ᱵᱟᱞᱤ ᱦᱚᱸ ᱵᱟᱝ ᱠᱟᱱᱟ ᱟᱨ ᱚᱱᱟ ᱥᱟᱭᱤᱰ ᱫᱚ ᱱᱟᱹᱭ ᱢᱮᱱᱟᱜ-ᱟ ᱥᱮ ᱱᱟᱹᱭ ᱨᱮ ᱯᱟᱲ ᱨᱮᱠᱚ ᱪᱟᱥ ᱜᱮᱭᱟ ᱠᱚ
ᱦᱩᱸ ᱛᱚ ᱦᱩᱸ
ᱟᱯᱮ ᱫᱚ ᱟᱹᱞᱤᱧ ‌ᱞᱤᱧ ᱞᱟᱹᱭᱮᱜ-ᱟ ᱟᱯᱮ ᱫᱚ ᱵᱤᱨ ᱠᱚ ᱢᱮᱱᱟᱜ-ᱟ, ᱟᱯᱮ ᱥᱮᱫ ᱫᱚ
ᱦᱮᱸ ᱦᱮᱸ ᱟᱞᱮᱥᱮᱫ ᱫᱚ ᱵᱤᱨ ᱠᱚ ᱢᱮᱱᱟᱜᱼᱟ ᱦᱟᱹᱛᱤ ᱠᱚ ᱢᱮᱱᱟᱜ ᱠᱚᱣᱟ
ᱦᱩᱸ
ᱦᱮᱸ ᱟᱹᱰᱤ ᱢᱟᱱᱮ ᱟᱞᱮ ᱥᱮᱫ ᱫᱚ ᱵᱤᱨ ᱫᱤᱥᱚᱢ ᱟᱨᱠᱤ ᱢᱟᱱᱮ ᱱᱚ ᱱᱚᱝᱠᱟ ᱱᱟᱹᱭ-ᱴᱟᱹᱭ ᱱᱟᱹᱭ ᱜᱟᱰᱟ ᱠᱚᱫᱚ ᱚᱱᱠᱟᱱᱟᱜ ᱫᱚ ᱵᱟᱹᱱᱩᱜᱼᱟ ᱟᱨᱠᱤ ᱟᱨ ᱥᱩᱫᱷᱩ ᱵᱩᱨᱩ ᱠᱚ, ᱵᱩᱨᱩ ᱦᱚᱸ ᱵᱟᱹᱱᱩᱜᱼᱟ ᱟᱞᱮᱮᱥᱮᱫ ᱫᱚ ᱥᱩᱫᱷᱩ ᱵᱤᱨ ᱜᱮ ᱢᱮᱱᱟᱜᱼᱟ ᱟᱨ ᱩᱝᱠᱩ ᱚᱱᱟ ᱵᱤᱨ ᱛᱟᱞᱟᱨᱮ ᱦᱟᱹᱛᱤ ᱢᱮᱱᱟᱜ ᱠᱚᱣᱟ
ᱦᱩᱸ
ᱦᱮᱸ ᱟᱨ ᱫᱚᱢᱮ ᱢᱟᱱᱮ ᱫᱤᱱᱟᱹᱢ ᱜᱮ ᱠᱚ ᱦᱤᱨᱤ ᱵᱟᱲᱟ ᱞᱮᱭᱟ ᱟᱨᱠᱤ
ᱚᱻ
ᱯᱮᱲᱟ ᱠᱚ ᱡᱮᱢᱚᱱ ᱵᱟᱠᱚ, ᱚᱠᱟ ᱥᱮᱫ ᱦᱮᱸ ᱡᱷᱟᱲᱜᱨᱟᱢ ᱫᱚ ᱥᱩᱨ ᱜᱮᱭᱟ ᱛᱚ
ᱚ
ᱦᱮᱸ ᱥᱩᱨ ᱜᱮᱭᱟ ᱡᱷᱟᱲᱜᱨᱟᱢ ᱵᱟᱡᱟᱨ ᱫᱚ ᱟᱯᱮ